ᱦᱮᱞᱳ
ᱦᱮᱞᱳ ᱟᱧᱡᱚᱢ ᱱᱟ ᱥᱮ ᱵᱟᱝ ᱦᱮᱸ ᱥᱟᱹᱜᱩᱱ ᱥᱮᱛᱟᱜ
ᱦᱚᱸ ᱜᱚᱝᱠᱮ ᱱᱤᱛᱚᱜ ᱟᱸᱡᱚᱢᱚᱜ ᱠᱟᱱᱟ
ᱦᱮᱸ ᱡᱚᱸᱦᱟᱨ ᱜᱮ ᱥᱟᱜᱩᱱ ᱥᱮᱛᱟᱜ
ᱦᱳᱭ ᱥᱟᱹᱜᱩᱱ ᱥᱮᱛᱟᱜ
ᱡᱤᱣᱤ ᱡᱛᱤ ᱠᱚ ᱡᱚᱛᱚ ᱜᱮ ᱱᱟᱯᱟᱭ ᱜᱮᱛᱚ
ᱦᱮ ᱚᱲᱟᱜ ᱠᱚᱨᱮ ᱫᱚ ᱡᱚᱛᱚ ᱜᱮ ᱱᱟᱯᱟᱭ ᱜᱮ ᱟᱵᱮᱱ ᱨᱮᱱ ᱜᱮ ᱪᱮᱫᱞᱮᱠᱟ
ᱟᱞᱮ ᱦᱚᱸ ᱮᱠᱷᱚᱱ ᱫᱚ ᱱᱟᱯᱟᱭ ᱵᱟᱲᱟ ᱜᱮ
ᱦᱮᱸ ᱟᱨ ᱪᱮᱫ ᱞᱮᱠᱟ ᱢᱮᱱᱟᱜ ᱵᱮᱱᱟ?
ᱦᱮᱸ ᱢᱚᱡᱽ ᱜᱮ ᱮᱠᱷᱚᱱ ᱫᱚ ᱱᱟᱯᱟᱭ ᱜᱮ ᱼᱼ
ᱦᱮᱸ ᱛᱚᱞᱮ ᱪᱮᱫ ᱠᱚᱵᱤᱱ ᱪᱤᱠᱟᱹᱭᱮᱫᱟ?
ᱱᱚᱜᱼᱚᱭᱭ ᱵᱮᱨᱮᱫ ᱵᱟᱲᱟ ᱦᱩᱭ ᱠᱟᱱᱟ ᱟᱫᱚ ᱱᱚᱜᱼᱚᱭ ᱱᱤᱛᱚᱜ ᱜᱮ ᱵᱟᱦᱨ ᱥᱮᱫ ᱩᱰᱩᱠᱚᱜ ᱦᱩᱭᱩᱜ ᱞᱟᱹᱜᱤᱫ ᱫᱟᱜ ᱡᱟᱹᱲᱤ ᱱᱤᱛᱚᱜ ᱥᱮᱛᱟᱜᱼᱼ ᱥᱮᱛᱟᱜ ᱠᱷᱚᱱ ᱛᱮᱦᱮᱧ ᱫᱚᱼᱼ
ᱟᱯᱮ ᱥᱮᱫ ᱫᱟᱜ ᱡᱟᱹᱲᱤ ᱮᱫᱟᱭᱼᱼ
ᱦᱮᱸ ᱮᱱᱟᱝ ᱠᱟᱡᱟᱠ ᱮᱱᱟᱝ ᱠᱷᱚᱱ ᱮᱱᱟᱝ ᱪᱟᱨ ᱵᱟᱡᱮ ᱠᱷᱚᱱᱮ ᱫᱟᱜ ᱮᱫᱟ᱾
ᱱᱚᱛᱮ ᱫᱚ ᱨᱤᱢᱤᱞ ᱛᱮᱫ ᱮ ᱨᱤᱢᱤᱞ ᱟᱠᱟᱫᱟ ᱠᱤᱱᱛᱩ ᱫᱟᱜ ᱫᱚ ᱵᱟᱭ ᱫᱟᱜ ᱮᱫᱟ᱾
ᱪᱟᱨ ᱵᱟᱡᱮ ᱠᱷᱚᱡ ᱫᱟᱜ ᱟᱫᱚ ᱱᱚᱜᱚᱭ ᱱᱤᱛᱚᱜᱼᱼ ᱱᱟᱥᱮ ᱱᱟᱥᱮ ᱛᱮᱫᱚ ᱧᱩᱨᱩᱜ ᱠᱟᱱᱟ
ᱟᱞᱮ ᱥᱮᱫ ᱫᱚ ᱦᱚᱞᱟᱭ ᱫᱟᱜ ᱠᱮᱫᱟ᱾
ᱚᱸᱰᱮ ᱥᱮᱫ ᱫᱚ ᱦᱩᱭᱱᱟ ᱪᱟᱨ ᱵᱟᱡᱮ ᱠᱷᱚᱱᱮ ᱫᱟᱜ ᱮᱫᱟ ᱦᱟᱜᱼᱼ
ᱚ ᱼᱼ ᱫᱟᱹᱛᱟᱹᱱᱤ ᱵᱨᱟᱥ ᱠᱚᱫᱚ ᱦᱩᱭᱱᱟ? ᱦᱮᱸᱼᱼ
ᱱᱤᱭᱟᱹ ᱞᱟᱹᱜᱤᱫ ᱡᱚᱛᱚᱜᱮ ᱵᱟᱨᱦᱮ ᱥᱮᱫ ᱩᱰᱩᱠ ᱦᱩᱭᱩᱜᱼᱟ ᱫᱟᱜ ᱤᱭᱟᱹᱛᱮ ᱵᱟᱝ ᱩᱰᱩᱠ ᱦᱩᱭᱩᱜ ᱠᱟᱱ ᱛᱟᱦᱮᱫ ᱚᱲᱟᱜ ᱠᱷᱚᱱ ᱜᱮᱼᱼ
ᱦᱸ ᱼᱼ
ᱠᱟᱱ ᱜᱮᱭᱟ ᱛᱚᱼᱼ
ᱦᱮᱸ ᱼᱼ
ᱟᱫᱚ ᱚᱱᱟᱛᱮᱼᱼ
ᱟᱹᱞᱤᱧ ᱦᱚᱸ ᱫᱟᱹᱛᱟᱹᱱᱤ ᱞᱤᱧ ᱚᱰᱳᱠ ᱟᱠᱟᱱᱟ ᱫᱩᱲᱩᱵ ᱟᱠᱟᱱᱟᱞᱤᱧ᱾
ᱟᱯᱮ ᱥᱮᱫ ᱫᱚ ᱪᱮᱫ ᱥᱤᱛᱩᱝ ᱟᱠᱟᱫᱟᱭ?
ᱵᱟᱝ ᱨᱤᱢᱤᱞ ᱫᱚ ᱨᱤᱢᱤᱞ ᱟᱠᱟᱫᱟ ᱫᱟᱜ ᱫᱚ ᱵᱟᱭ ᱫᱟᱜ ᱮᱫᱟ᱾
ᱫᱟᱜ ᱵᱷᱟᱜᱟᱣ ᱮᱱᱟ ᱟᱫᱚ ᱱᱤᱛᱚᱜ ᱫᱚ ᱨᱤᱢᱤᱞᱼᱼ ᱛ ᱮᱮᱥᱮᱫ ᱜᱮ ᱢᱮᱱᱟᱜᱼᱟ ᱮᱠᱷᱚᱱᱚᱼᱼ
ᱦᱮᱸ᱾
ᱟᱹᱰᱤ ᱥᱮᱛᱟᱜ ᱥᱮᱛᱟᱜ ᱨᱮᱭ ᱦᱮᱡᱼᱟ ᱟᱞᱮᱭᱟᱜ ᱯᱮᱲᱟ᱾
ᱦᱮᱸ ᱼᱼ
ᱚᱠᱟ ᱥᱮᱫ ᱠᱷᱚᱱ ᱪᱚ ᱫᱤᱥᱟᱹ ᱠᱮᱫ ᱞᱮᱭᱟ ᱦᱚᱞᱟᱼᱼ ᱦᱚᱞᱟ ᱢᱟᱦᱫᱮᱨ ᱠᱷᱚᱱ ᱢᱟ ᱫᱤᱥᱟᱹ ᱜᱮ ᱵᱟᱭ ᱫᱤᱥᱟᱹᱭᱮᱫ ᱞᱮ ᱛᱟᱦᱮᱸᱫᱼᱼ
ᱟᱞᱫᱚ ᱦᱚᱞᱟ ᱠᱟᱹᱴᱤᱡᱼᱮ ᱫᱟᱜᱟᱜ ᱞᱮᱭᱟ ᱛᱮᱦᱮᱧᱼᱼ ᱦᱚᱞᱟ ᱠᱟᱹᱴᱤᱡ ᱫᱟᱜ ᱠᱮᱫᱟ ᱛᱮᱦᱮᱧ ᱫᱚ ᱨᱤᱢᱤᱞ ᱠᱟᱜᱟᱭ ᱟᱹᱣᱨᱤ ᱫᱟᱜᱟᱭ᱾ ᱫᱟᱜ ᱦᱤᱡᱩᱜᱼᱟ ᱡᱟᱹᱱᱤᱡ ᱚᱱᱠᱟ ᱢᱚᱱᱮ ᱦᱩᱭᱩᱜ ᱠᱟᱱᱟ᱾
ᱼᱼ ᱪᱟᱞᱟᱜ ᱜᱮᱭᱟ ᱪᱟᱞᱟᱜ ᱫᱚ ᱼᱼ
ᱟᱨᱼᱼ
ᱟᱹᱰᱤ ᱮ ᱦᱚᱭ ᱤᱫᱤ ᱠᱮᱫᱟ ᱛᱚ᱾
ᱦᱮᱸ᱾
ᱦᱳᱭ ᱼᱼ ᱛᱟᱦᱚᱞᱮ ᱱᱮᱛᱟᱨ ᱫᱚ ᱪᱮᱫ ᱵᱮᱱ ᱪᱤᱠᱟᱹ ᱵᱟᱲᱟᱭᱟ? ᱪᱟᱥᱵᱟᱥ ᱠᱚ ᱱᱚᱜᱼᱚᱭ ᱱᱤᱛᱚᱜ ᱜᱮ ᱢᱟᱴᱷ ᱥᱮᱫ ᱪᱟᱞᱟᱜ ᱦᱩᱭᱩᱜ ᱞᱟᱹᱜᱤᱫᱼ ᱟ ᱚᱱᱟᱜᱮ ᱱᱚᱜᱚᱭ ᱦᱩᱰᱩᱨ ᱵᱤᱡᱽᱞᱤ ᱦᱩᱰᱩᱨ ᱮᱫᱟᱭ ᱛᱚᱼᱼ ᱟᱫᱚ ᱚᱱᱟ ᱤᱭᱟᱹᱛᱮ ᱵᱟᱝ ᱪᱟᱞᱟᱣ ᱦᱩᱭᱩᱜ ᱠᱟᱱᱟ᱾ ᱟᱫᱚ ᱜᱮ ᱫᱟᱜᱼᱼ ᱠᱚ ᱧᱮᱞ ᱟᱜᱩ ᱠᱟᱜ ᱦᱩᱭᱩᱜᱼᱟ ᱟᱲᱮᱹ ᱠᱟᱜ ᱦᱩᱭᱩᱜᱼᱟ᱾
ᱦᱮᱸ᱾
ᱮᱨᱟᱯᱷᱚᱨ ᱠᱚᱦᱚᱸ ᱟᱹᱣᱨᱤ ᱦᱩᱭᱩᱜᱼᱟ ᱟᱹᱰᱤ ᱜᱮ ᱱᱮᱥ ᱫᱚᱞᱮ ᱛᱟᱭᱚᱢᱚᱜ ᱠᱟᱱᱟ ᱦᱟᱜ ᱱᱚᱜᱚᱭ ᱫᱟᱜᱼᱼ ᱠᱷᱟᱹᱛᱤᱨ ᱛᱮᱼᱼ
ᱟᱯᱷᱚᱨ ᱦᱚᱸ ᱵᱟᱝ ᱦᱩᱭᱩᱜᱼᱟ ᱦᱟᱸᱜ ᱫᱟᱜ ᱟᱠᱟᱫᱟᱭ ᱦᱟᱥᱟ ᱠᱚ ᱴᱷᱤᱠ ᱴᱷᱟᱠ ᱦᱟᱸᱜ ᱵᱟᱝ ᱦᱩᱭᱩᱜᱼᱟ
ᱟᱫᱚ ᱵᱟᱝ ᱟᱞᱮ ᱫᱚ ᱤᱭᱟᱹ ᱮᱨ ᱟᱛᱚ ᱫᱟᱜ ᱨᱮᱜᱮᱞᱮ ᱮᱨᱟ᱾
ᱼᱼ
ᱫᱷᱩᱲᱤ ᱨᱮᱫᱚ ᱵᱟᱞᱮ ᱮᱨᱟᱼᱼ
ᱚᱻ ᱟᱞᱮ ᱥᱮᱫ ᱫᱚ ᱫᱷᱩᱲᱤ ᱨᱮ ᱟᱹᱞ
ᱫᱷᱩᱲᱤ ᱨᱮ ᱪᱟ ᱚᱠᱟᱨᱮ ᱢᱮᱨᱟ ᱫᱷᱩᱲᱤ ᱦᱚ ᱢᱟᱱᱮ ᱴᱟᱭᱤᱢ ᱯᱟᱨᱚᱢ ᱮᱱᱟ ᱥᱚᱢᱚᱭ ᱯᱟᱨᱚᱢ ᱱᱟ ᱛᱚᱼᱼ
ᱦᱮᱸ
ᱟᱫᱚ ᱚᱱᱟ ᱞᱟᱹᱜᱤᱫ ᱛᱮ ᱱᱤᱛᱚᱜ ᱫᱚ ᱟᱨ ᱵᱟᱨ ᱫᱷᱟᱣ ᱞᱮ ᱪᱟᱥᱟ᱾
ᱟᱯᱮ ᱜᱮ ᱱᱟᱯᱟᱭ ᱜᱮ ᱟᱞᱮ ᱫᱚ ᱢᱤᱫ ᱫᱷᱟᱣ ᱥᱮᱨᱢᱟ ᱡᱟᱹᱲᱤ ᱵᱮᱥᱴᱷᱤᱠ ᱦᱩᱭ ᱞᱮᱱᱠᱷᱟᱱ ᱚᱱᱟ ᱫᱟᱜ ᱛᱮᱜᱮᱞᱮ ᱪᱟᱥᱟ ᱟᱨ ᱵᱟᱠᱷᱟᱱ ᱫᱚ ᱵᱟᱝ ᱦᱩᱭᱩᱜ-ᱟ ᱫᱟᱜ ᱛᱮᱫᱚ ᱫᱚᱢᱮᱞᱮ ᱚᱵᱷᱟᱵᱽ ᱧᱚᱜ ᱜᱮᱭᱟ
ᱪᱤᱠᱟᱹ ᱠᱮᱫᱟ ᱠᱮᱱᱮᱞ ᱠᱮᱱᱮᱞ ᱫᱟᱜ ᱛᱟᱦᱞᱮ ᱪᱟᱥ ᱠᱮᱫᱟ ᱢᱤᱫ ᱫᱷᱟ
ᱦᱮᱸ
ᱦᱮ ᱵᱟᱞᱛᱮᱦᱞᱟ ᱞᱮ ᱪᱟᱥ ᱞᱟᱹᱜᱤᱫ ᱱᱤᱭᱟᱹ ᱦᱚ
ᱟᱞᱮ ᱥᱮᱫ ᱦᱚ ᱠᱮᱱᱮᱞ ᱫᱚ
ᱵᱟᱲᱟᱜᱮ ᱼᱼ
ᱼᱼ ᱟᱞᱮᱥᱮᱫ ᱫᱚ ᱠᱮᱱᱮᱞ ᱫᱚ ᱦᱮᱱᱟᱜ-ᱟ ᱠᱤᱱᱛᱩ ᱫᱟᱜ ᱫᱚ ᱵᱟᱝ ᱦᱤᱡᱩᱜ-ᱟ ᱨᱚᱦᱚᱲ ᱜᱮ ᱛᱟᱦᱮᱱᱟ᱾
ᱦᱚ ᱪᱮᱫ ᱧᱩᱛᱩᱢ ᱜᱮ ᱧᱩᱛᱩᱢ ᱜᱮ ᱠᱮᱱᱮᱞ ᱨᱮ ᱥᱮ ᱫᱟᱜ
ᱦᱮ ᱧᱩᱛᱩᱢ ᱜᱮ ᱠᱮᱱᱮᱞ ᱠᱟ ᱫᱟᱜ ᱫᱚ ᱵᱟᱭ ᱦᱤᱡᱩᱜ-ᱟ᱾
ᱦᱮ ᱚᱱᱟᱠᱤ ᱦᱮ ᱤᱠᱚ ᱵᱟᱝ ᱧᱩᱛᱩᱢ ᱢᱮ ᱛᱟᱦᱞᱮ ᱪᱮᱫ ᱞᱮᱠᱟ ᱥᱩᱫᱩ ᱧᱩᱛᱩᱢ ᱜᱮ ᱠᱮᱱᱮᱞ ᱯᱮ ᱫᱚᱦᱚ ᱟᱠᱟᱫᱟ ᱢᱮᱱ ᱧᱩᱛᱩᱢ ᱠᱮᱱᱮᱞ ᱯᱮ ᱫᱚᱦᱚ ᱟᱠᱟᱫᱟ ᱦᱮ ᱫᱟᱜ ᱵᱟᱝ
ᱦᱮ ᱧᱩᱛᱩᱢ ᱜᱮ ᱠᱮᱱᱮᱞ ᱠᱚ ᱫᱚᱦᱚ ᱠᱟᱜ ᱛᱟᱦᱮ ᱫᱟᱜ ᱫᱚ ᱵᱟᱠᱚ ᱵᱷᱮᱡᱟᱭᱮᱫᱟ
ᱦᱮ ᱦᱮᱸ ᱚᱱᱟ ᱜᱮ᱾
ᱦᱩ
ᱟᱨ ᱪᱮᱫ ᱠᱚ ᱦᱩᱲᱩ ᱠᱚᱯᱮ ᱨᱚᱦᱚᱭᱟ ᱟᱯᱮ ᱫᱚ
ᱦᱳᱲᱳ ᱜᱮᱞᱮ ᱨᱚᱦᱚᱭᱟ ᱥᱚᱨᱱᱚ ᱦᱩᱲᱩ ᱜᱮᱞᱮ ᱨᱚᱦᱚᱭ ᱟᱞᱮ ᱥᱮᱱ ᱵᱮᱥᱤᱭ ᱤᱱᱟᱹᱜᱮ ᱵᱚᱨᱥᱟ ᱨᱮᱫᱚ ᱟᱨᱠᱤ ᱚᱱᱟ ᱟᱨᱟᱜ ᱥᱚᱱ ᱜᱮᱞᱮ ᱨᱚᱦᱚᱭᱟ ᱚᱱᱟ ᱤᱭᱟᱹᱣᱟᱜ ᱫᱚ ᱯᱩᱸᱴᱟᱜ ᱫᱚ
ᱟᱞᱮ ᱫᱚ ᱥᱚᱨᱱᱚ ᱞᱚᱞᱟᱴ ᱫᱚ ᱢᱤᱫᱴᱟᱝ ᱱᱟᱣᱟ ᱚᱰᱳᱠ ᱠᱟᱱᱟ ᱵᱤᱵᱤ ᱤᱞᱮᱵᱷᱮᱱ ᱪᱮᱫ ᱠᱚᱠᱚ ᱞᱟᱹᱭ ᱮᱫᱟ᱾
ᱚ
ᱦᱳᱭ ᱚᱱᱟ ᱠᱚᱜᱮᱞᱮ ᱨᱚᱦᱚᱭᱟ ᱟᱞᱮ ᱦᱚ ᱟᱫᱚ ᱢᱤᱫ ᱫᱷᱟᱣ ᱜᱮᱛᱚᱞᱮ ᱨᱚᱦᱚᱭᱟ᱾
ᱦᱮ ᱱᱟᱹᱢᱟᱫᱚ ᱤᱭᱟᱹ ᱤᱭᱟᱹ ᱫᱚ ᱵᱟᱝ ᱟᱞᱮ ᱩᱱ ᱡᱚᱠᱷᱚᱱ ᱫᱚ ᱤᱭᱟᱹ ᱞᱮ ᱨᱚᱦᱚᱭᱮᱫ ᱴᱮᱱᱥᱮᱱ ᱞᱮ ᱨᱚᱦᱚᱭᱟ ᱤᱭᱟᱹ ᱨᱮᱫᱚ ᱠᱷᱚᱨᱟ ᱠᱚᱨᱮ ᱫᱚ᱾
ᱚᱸ ᱟᱞᱮ ᱫᱚ ᱚᱱᱮ ᱚᱱᱟ ᱠᱚ ᱵᱟᱹᱭᱦᱟᱹᱲ ᱨᱮᱫᱚ ᱚᱱᱮ ᱵᱤᱵᱤ ᱤᱞᱮᱵᱷᱮᱱ ᱪᱮᱫ ᱠᱚ ᱵᱟᱹᱫᱽ ᱠᱚᱨᱮ ᱫᱚ ᱚᱱᱮ ᱥᱚᱨᱱᱚ ᱠᱚ ᱞᱚᱞᱟᱴ ᱠᱚ
ᱦᱮᱸ ᱚ ᱟᱯᱮᱥᱮᱫ ᱟᱭᱢᱟ
ᱟᱞ
ᱟᱞᱮᱥᱮᱫ ᱫᱚ ᱚᱱᱟ ᱠᱚᱫᱚ ᱵᱟᱹᱱᱩᱜ ᱟᱠᱟᱫᱟ ᱥᱮ
ᱟ ᱵᱟᱸᱫᱷ ᱦᱚᱸ ᱵᱟᱹᱱᱩᱜ-ᱚᱱᱠᱟ ᱛᱟᱯᱚᱨᱮ ᱥᱟᱵ ᱢᱟᱨᱥᱟᱞ ᱠᱚᱦᱚᱸ ᱵᱟᱹᱭᱥᱟᱹᱣ ᱵᱟᱹᱱᱩᱜ-ᱟ ᱚᱱᱠᱟ ᱫᱟᱜ ᱜᱮ ᱵᱟᱹᱱᱩᱜ-ᱟ ᱞᱟᱞᱮ ᱥᱮᱫ ᱫᱚ
ᱦᱮ ᱚᱱᱟ ᱛᱮᱜᱮ ᱟᱨ ᱟᱞᱮ ᱥᱮᱫ ᱫᱚ ᱵᱟᱝ
ᱡᱚᱬᱚ
ᱡᱚᱱᱰᱨᱟ ᱵᱟᱞᱮ ᱮᱨ ᱜᱮ ᱴᱟᱸᱜᱟ ᱜᱮ ᱵᱟᱹᱱᱩᱜ ᱠᱟᱫᱟ
ᱚ
ᱴᱟᱸᱜᱟ ᱵᱟᱹᱱᱩᱜ ᱠᱟᱫᱟ ᱛᱚ ᱟᱫᱚ ᱚᱱᱟ ᱤᱭᱟᱹᱛᱮ
ᱠᱮᱭᱟᱞᱮ
ᱚᱱᱟ ᱨᱤᱢᱤᱞ ᱨᱤᱢᱤᱞ ᱧᱮᱞᱛᱮ ᱦᱚᱞᱟ ᱮᱨ ᱦᱩᱭᱱᱟ
ᱫᱟᱜ ᱦᱩᱭᱩᱜ ᱜᱮᱭᱟ ᱛᱮᱦᱮᱧ ᱦᱟᱸᱜ ᱫᱟᱜ ᱟᱭ ᱛᱚ ᱟᱞᱮ ᱥᱮ ᱫᱟᱭ ᱫᱟᱜ ᱠᱮᱫᱟ ᱚᱱᱠᱟᱜᱮ ᱫᱟᱜ ᱪᱟᱞᱟᱜᱼᱟ ᱟᱯᱮ ᱥᱮᱱ ᱤᱱᱟᱹ ᱛᱮᱜᱮᱯᱮ ᱧᱮᱞᱟ ᱦᱟᱸᱜ
ᱟᱫᱚ ᱚᱲᱟᱜ ᱡᱚᱢ ᱞᱟᱹᱜᱤᱫ ᱚᱱᱠᱟ ᱤᱭᱟᱹ
ᱦᱮᱸ ᱟᱫᱚ ᱚᱲᱟᱜ ᱡᱚᱢ ᱞᱟᱹᱜᱤᱫ ᱫᱚ ᱦᱩᱭᱩᱜ ᱜᱮᱭᱟ ᱡᱚᱸᱰᱽᱨᱟ ᱠᱚ ᱮᱨ ᱫᱟᱲᱮ ᱞᱮᱠᱷᱟᱱ ᱫᱚ ᱦᱩᱭᱩᱜ
ᱩᱸ
ᱡᱚᱸᱰᱨᱟ ᱨᱟᱦᱮᱲ ᱵᱟᱣᱲᱟ ᱚᱱᱟ ᱠᱚ ᱮᱨ ᱞᱮᱠᱷᱟᱱ ᱫᱚ ᱢᱚᱡᱽ ᱜᱮᱥᱮ ᱮᱛᱟ ᱠᱚ ᱢᱮᱱᱟᱜ ᱟᱠᱟᱫᱟ ᱤᱭᱟᱹ ᱜᱷᱟᱸᱝᱨᱟ
ᱦᱩᱸ
ᱥᱮ ᱪᱮᱫ ᱯᱮ ᱢᱮᱛᱟ ᱵᱟᱯᱮ ᱨᱚᱦᱚᱭ ᱜᱮᱭᱟ ᱫᱷᱟᱨᱮ ᱮ ᱫᱟᱜ ᱫᱷᱟᱨᱮ ᱫᱷᱟᱨᱮ ᱡᱚᱸᱰᱨᱟ ᱜᱚᱰᱟ ᱫᱷᱟᱨᱮ ᱫᱷᱟᱨᱮ ᱛᱮ ᱮᱴᱮᱫ ᱦᱚᱸ ᱦᱮᱸ
ᱟᱲᱟᱜ ᱠᱚ
ᱮᱴᱮᱫ ᱦᱚᱸ ᱦᱩᱭᱩᱜᱼᱟ ᱟᱨ ᱤᱭᱟᱹ ᱦᱚᱸ ᱦᱩᱭᱩᱜᱼᱟ ᱪᱮᱫ ᱠᱚ ᱢᱮᱛᱟᱜ ᱠᱟᱱᱟ ᱡᱚᱢ ᱞᱟᱹᱜᱤᱫ ᱛᱮᱦᱚᱸ ᱦᱩᱭᱩᱜᱼᱟ᱾
ᱦᱮᱸ ᱚᱱᱠᱟ ᱚᱲᱟᱜ ᱡᱚᱢ ᱞᱮᱠᱟ ᱥᱚᱵᱡᱤ ᱠᱚᱫᱚ ᱠᱟᱹᱴᱤᱡ ᱞᱮ ᱨᱚᱦᱚᱭ ᱜᱮᱭᱟ ᱟᱹᱞᱩ ᱠᱚ ᱵᱮᱸᱜᱟᱲ ᱠᱚ
ᱦᱮᱸ
ᱞᱮᱛᱟᱲ ᱵᱟᱡᱟᱨ ᱫᱚ ᱡᱷᱟᱹᱞ ᱧᱚᱜ ᱪᱟᱞᱟᱜ ᱞᱟᱜᱟᱣ ᱞᱮᱭᱟ
ᱥᱟᱺᱜᱤᱧ ᱜᱮᱭᱟ ᱥᱮ
ᱵᱩᱨᱩ ᱵᱩᱨᱩ ᱛᱟᱯ ᱦᱩᱭᱩᱜᱼᱟ ᱛᱟᱯ ᱨᱮ ᱪᱟᱞᱟᱜ ᱦᱩᱭᱩᱜᱼᱟ ᱵᱟᱡᱟᱨ
ᱵᱩᱨᱩ ᱯᱟᱨᱚᱢ ᱠᱟᱛᱮᱫ ᱩᱱᱟᱜ ᱡᱷᱟᱞ ᱪᱟᱞᱟᱜ ᱦᱩᱭᱩᱜᱼᱟ᱾
ᱦᱩᱸ ᱟᱞᱮ ᱫᱚ ᱵᱩᱨᱩ ᱛᱮ ᱮᱥᱮᱫ ᱢᱮᱱᱟᱜ ᱞᱮᱭᱟ ᱪᱟᱨᱤ ᱫᱤᱠᱮ
ᱟᱞᱮ ᱫᱚ ᱵᱩᱨᱩ ᱫᱚ ᱵᱟᱱᱩᱜᱼᱟ ᱟᱞᱮ ᱥᱮᱫ ᱫᱚ ᱵᱤᱨ ᱜᱮ ᱢᱮᱱᱟᱜ ᱟᱠᱟᱫᱟ ᱠᱩᱞᱦᱤ ᱢᱩᱪᱟᱹᱫ ᱨᱮ ᱤᱱᱟᱹᱜᱮ ᱟᱨ ᱰᱟᱦᱟᱨ ᱟᱲᱮ ᱨᱮ ᱢᱮᱱᱟᱜ ᱞᱮᱭᱟ ᱫᱚᱢᱮ ᱨᱳᱲ ᱢᱮᱱᱟᱜ ᱞᱮᱭᱟ ᱞᱟᱹᱴᱩ ᱦᱟᱭᱳᱭᱮ ᱚᱱᱟᱜᱮ
ᱟᱨ ᱚᱲᱟᱜ ᱠᱚᱨᱮ ᱴᱟᱣᱟᱨ ᱠᱚᱦᱚᱸ ᱵᱟᱭ ᱧᱟᱢᱟ ᱚᱱᱟᱛᱮ ᱠᱟᱹᱴᱤᱡ ᱵᱟᱦᱨᱮ ᱥᱮᱫ ᱚᱰᱚᱠ ᱠᱟᱛᱮᱫ ᱪᱷᱟᱲᱟ ᱨᱚᱯᱚᱲ ᱵᱟᱝ
ᱚ ᱠᱟᱹᱴᱤᱡ ᱦᱟᱱᱤ ᱱᱹᱟᱭ ᱠᱚ ᱨᱚᱲ ᱵᱟᱲᱟᱭ ᱟᱫᱚ ᱳᱭᱥᱮ ᱨᱚᱲ ᱠᱚᱫᱚ ᱵᱟᱝ ᱜᱟᱱᱚᱜ ᱜᱮᱭᱟ᱾ ᱚᱠᱚᱭ ᱵᱟᱹᱴᱤ ᱰᱷᱟᱲᱟᱝ ᱰᱷᱚᱲᱚᱝ ᱮᱫᱟ ᱚᱠᱚᱭ ᱪᱮᱫ ᱮ ᱪᱤᱠᱟᱭ ᱮᱫᱟ
ᱟᱹᱰᱤ ᱡᱚᱨᱮ ᱦᱩᱰᱩᱨᱮᱫ ᱠᱟᱱ ᱜᱮᱭᱟ ᱱᱤᱛᱚᱜ ᱦᱚᱸ ᱟᱞᱮ ᱥᱮᱫ ᱫᱚ᱾
ᱛᱚ
ᱱᱤᱛᱚᱜ ᱵᱚᱞᱮ ᱦᱩᱰᱩᱨ ᱮᱫᱟ ᱵᱤᱡᱽᱞᱤ ᱮᱫᱟ᱾ ᱦᱮᱸ ᱪᱟᱞᱟᱜ ᱠᱟᱱᱟ ᱦᱟᱸᱜ ᱛᱟᱹᱜᱤ ᱯᱮ ᱛᱟᱹᱜᱤ ᱛᱟᱲᱟᱨᱮ ᱛᱟᱦᱮᱱ ᱯᱮ᱾ ᱟᱨ ᱢᱤᱫ ᱜᱷᱟᱹᱲᱤ ᱠᱷᱟᱱ ᱜᱮ ᱥᱮᱴᱮᱨᱚᱜᱼᱟ
ᱟᱯᱮ ᱥᱮᱫ ᱦᱩᱞ ᱢᱟᱦᱟ ᱪᱮᱫ ᱞᱮᱠᱟ ᱠᱚ ᱢᱟᱱᱟᱣ ᱮᱫᱟ?
ᱦᱩᱞ ᱢᱟᱦᱟ ᱫᱚ ᱢᱟᱱᱟᱣ ᱜᱮᱭᱟᱠᱚ ᱜᱟᱡᱟᱠ ᱜᱮ ᱢᱮᱱᱠᱷᱟᱱ ᱟᱞᱮ ᱟᱹᱛᱩ ᱨᱮᱫᱚ ᱵᱟᱞᱮ ᱢᱟᱱᱟᱣᱫᱟ ᱟᱨᱠᱤ ᱡᱚᱛᱚ ᱡᱮ ᱵᱟᱠᱚ ᱛᱟᱦᱮᱱ ᱱᱟᱛᱚ ᱡᱚᱛᱚᱠᱚ ᱪᱟᱞᱟᱣ ᱪᱟᱵᱟᱜᱼᱟ ᱦᱟᱱᱛᱮ ᱱᱟᱛᱮ ᱠᱚ ᱪᱟᱞᱟᱣ ᱪᱟᱵᱟᱜᱼᱟ᱾ ᱱᱩᱠᱩ ᱞᱟᱦᱟᱨᱤᱱ ᱠᱚᱠᱚ ᱪᱟᱞᱟᱣ ᱠᱚᱜᱼᱟ ᱟᱫᱚ ᱚᱱᱟ ᱤᱭᱟᱹᱛᱮ ᱟᱫᱚ ᱚᱱᱟ ᱤᱭᱟᱹᱛ ᱛᱮ ᱚᱠᱚᱭ ᱵᱷᱚᱜᱽᱱᱟᱰᱤ ᱠᱚ ᱪᱟᱞᱟᱜᱼᱟ ᱛᱚ ᱵᱮᱥᱤ ᱫᱚ᱾ ᱵᱷᱚᱜᱽᱰᱮ ᱵᱷᱚᱜᱽᱱᱟᱰᱤ ᱦᱟᱸᱰᱮ ᱦᱮᱸ ᱟᱞᱮ ᱠᱷᱚᱱ ᱫᱚ ᱥᱩᱨ ᱜᱮᱭᱟᱛᱚ᱾
ᱱᱚᱠᱟ ᱤᱭᱟᱹ ᱜᱟᱱ ᱦᱩᱭᱩᱜᱼᱟ ᱥᱳᱛᱛᱳ ᱠᱤᱢᱤ ᱜᱟᱱ
ᱥᱟᱴ ᱥᱩᱛ ᱤᱱᱠᱟᱜ ᱜᱮ ᱦᱩᱭᱩᱜᱼᱟ
ᱦᱩᱸ ᱟᱞᱮ ᱟᱹᱛᱩ ᱨᱮᱦᱚᱸ ᱚᱱᱠᱟ ᱫᱚ ᱵᱟᱠᱚ ᱢᱟᱱᱟᱣᱮᱫᱟ ᱠᱤᱱᱛᱩ ᱟᱞᱮ ᱢᱤᱫᱴᱟᱝ ᱡᱟᱭᱜ ᱼᱼ ᱠᱮ ᱢᱳᱲ ᱦᱮᱱᱟᱜᱼᱟ ᱚᱸᱰᱮ ᱠᱚ ᱢᱟᱱᱟᱣᱟ᱾
ᱞᱟᱦᱟ ᱞᱮᱠᱟ ᱫᱚ ᱵᱟᱝ ᱦᱩᱭᱩᱜ ᱠᱟᱱᱟ ᱞᱟᱦᱟ ᱫᱚ ᱚᱱᱟ ᱨᱮᱞᱤ ᱠᱚ ᱦᱩᱭᱩᱜ ᱠᱟᱱ ᱛᱟᱦᱮ ᱜᱟᱭᱟᱱ ᱠᱚ ᱦᱩᱭᱩᱜ ᱠᱟᱱ ᱛᱟᱦᱮᱸᱱ᱾
ᱦᱮᱸ ᱦᱮᱸ
ᱟᱫᱚ ᱱᱤᱛᱚᱝ ᱫᱚ ᱚᱱᱟ ᱠᱚᱫᱚ ᱠᱚ ᱵᱚᱱᱫᱚ ᱟᱠᱟᱫᱼᱟ ᱫᱚ ᱚᱱᱟ ᱥᱩᱫᱩ ᱵᱚᱸᱜᱟ ᱵᱩᱨᱩ ᱛᱮᱫ ᱦᱩᱭᱩᱜ ᱠᱟᱱᱟ᱾
ᱦᱮᱸ ᱦᱮᱸ ᱟᱞᱮ ᱱᱤᱭᱟᱹ ᱥᱚ ᱯᱚᱫ
ᱚᱸ
ᱟᱫᱚ ᱥᱩᱨ ᱛᱚ ᱟᱞᱮ ᱥᱮᱱᱫᱚ ᱟ. ᱛᱩ ᱦᱚᱸ
ᱦᱮᱸ
ᱵᱟᱯᱞᱟ ᱵᱤᱦᱟᱹ ᱫᱚ ᱪᱮᱫᱞᱮᱠᱟᱱᱟ ᱟᱯᱮᱥᱮᱱ?
ᱵᱟᱯᱞᱟ
ᱵᱟᱯᱞᱟ ᱵᱤᱦᱟᱹ ᱠᱚᱫᱚ ᱪᱮᱫ ᱞᱮᱠᱟ ᱦᱩᱭᱩᱜ ᱠᱟᱱᱟ ᱟᱯᱮᱥᱮᱱ?
ᱟᱞᱮ ᱥᱮᱫ ᱱᱤᱭᱟ. ᱦᱩᱭᱩᱜ ᱠᱟᱱ ᱜᱮᱭᱟ᱾ ᱦᱚᱭᱛᱚ ᱦᱩᱭᱩᱜ ᱦᱟᱸᱜ ᱜᱟᱯᱟ ᱠᱷᱚᱱ ᱮᱦᱚᱯᱚᱜ ᱠᱟᱱᱟ ᱯᱚᱨ ᱯᱚᱨ ᱢᱮᱱᱟᱜ ᱟᱠᱟᱫᱟ ᱜᱮᱭᱟ ᱠᱚᱲᱟᱣᱟᱜ ᱵᱟᱯᱞᱟ᱾
ᱟᱞᱮ ᱢᱤᱫᱴᱟᱱ ᱦᱩᱭᱮᱱᱟ ᱦᱚᱞᱟ ᱠᱩᱲᱤᱭᱟᱜ ᱵᱟᱯᱞᱟ᱾ ᱦᱮᱸ ᱚᱱᱟᱜᱮ ᱡᱟᱶᱟᱭ
ᱟᱡᱛᱮᱜᱮ ᱡᱟᱶᱟᱭᱞᱮᱱᱟᱭ ᱥᱮ ᱟᱡᱛᱮ
ᱚ
ᱟᱡᱛᱮ ᱡᱟᱶᱟᱭ ᱞᱮᱱᱟ ᱥᱮ
ᱦᱮᱸ ᱵᱟ ᱵᱟ ᱧᱮᱞ ᱧᱮᱯᱮᱞ ᱠᱟᱛᱮ ᱜᱮ, ᱚᱱᱟ ᱜᱮ ᱡᱟᱶᱟᱭ ᱦᱮᱡ ᱟᱠᱟᱱᱟ ᱱᱤᱛᱚᱝ ᱦᱚᱸ ᱦᱮᱱᱟᱭ ᱜᱮᱭᱟ ᱟᱣᱨᱤ ᱠᱚ ᱵᱤᱫᱟᱹᱭᱮᱭᱟ
ᱟᱣᱨᱤ ᱠᱚ ᱵᱤᱫᱟᱹᱭᱮᱭᱟ
ᱦᱩᱸ
ᱮᱸ ᱩᱸᱻ ᱞᱟᱹᱭᱟᱯᱮ ᱦᱟᱸᱜ ᱫᱟᱜ ᱡᱟᱹᱲᱤ ᱫᱟᱜ ᱠᱟᱹᱢᱤ ᱠᱩ
ᱦᱮᱸ ᱟᱞᱮ ᱥᱮᱡ ᱫᱚ ᱟᱣᱨᱤᱭ ᱫᱟᱜᱟ
ᱟᱣᱨᱤ ᱫᱟᱜᱟ ᱟᱫᱚ ᱟᱯᱮ ᱥᱮᱫ ᱞᱚᱥᱚᱫᱚᱜ ᱜᱮᱭᱟ ᱛᱚ
ᱦᱮᱸ
ᱢᱮᱱᱫᱟᱹᱧ ᱞᱚᱥᱚᱫᱚᱜᱮᱭᱟ ᱟᱯᱮᱥᱮᱫ
ᱦᱮᱸ ᱞᱚᱥᱚᱫᱚᱜ ᱜᱮᱭᱟ ᱫᱚ
ᱚᱸ ᱟᱞᱮ ᱥᱮᱱ ᱫᱚ ᱥᱮ ᱜᱤᱛᱤᱞ ᱦᱟᱥᱟ ᱠᱟᱱᱟ ᱛᱚ, ᱢᱟᱱᱮ ᱵᱟᱝ ᱞᱚᱥᱚᱫᱚᱜ ᱜᱮᱭᱟ ᱟᱞᱮ ᱥᱮᱱ ᱫᱚ
ᱚ
ᱢᱟᱱᱮ ᱦᱚᱸᱜᱼᱚᱭ ᱢᱩᱨᱩᱠᱮ ᱫᱟᱜᱞᱮᱠᱷᱟᱱ ᱫᱚ ᱢᱩᱨᱩ ᱪᱮᱫ
ᱟᱹᱛᱷᱟᱹᱱ ᱫᱤᱱ ᱵᱟᱭ ᱫᱟᱜ ᱟᱠᱟᱫᱟ ᱥᱮ ᱟᱫᱚ ᱪᱟᱬ ᱜᱮ ᱦᱟᱸᱜ ᱦᱤᱸᱡᱤᱫ ᱢᱟᱱᱮ ᱦᱟᱣᱮᱫᱚᱜ-ᱟ
ᱚ, ᱟᱪᱪᱷᱟ ᱡᱳᱨᱮ ᱫᱟᱜ ᱠᱮᱫᱟ ᱛᱚ ᱟᱹᱰᱤ ᱢᱩᱨᱩᱠ ᱟᱫᱚ ᱠᱮᱴᱮᱡ ᱪᱟᱵᱟᱭᱮᱱᱟ ᱟᱯᱮ ᱥᱮᱫ ᱟᱨ ᱱᱟᱥᱮ ᱱᱟᱥᱮ ᱫᱟᱜ ᱞᱮᱠᱟᱡ ᱜᱮ ᱱᱟᱥᱮᱱᱟᱜ ᱞᱚᱥᱚᱫᱚᱜ-ᱟ ᱟᱫᱚ ᱜᱤᱛ ᱛᱤᱞ ᱟᱹᱰᱤ ᱟᱜ ᱡᱟᱸᱜᱟ ᱨᱮ ᱞᱟᱴᱷᱮᱭᱟᱜ ᱜᱤᱛᱤᱞ ᱜᱮᱭᱟ ᱛᱚ ᱟᱞᱮ ᱥᱮᱱ ᱫᱚ ᱮᱠᱷᱮᱱ ᱜᱤᱛᱤᱞ ᱟᱫᱚ ᱟᱰᱤ ᱟ ᱡᱟᱸᱜᱟ ᱨᱮ ᱞᱟᱴᱷᱮᱜ-ᱟ ᱰᱟᱴᱟ ᱯᱟᱴᱟᱭ ᱰᱟᱴᱟ
ᱦᱮᱸ ᱟᱞᱟᱝᱟᱜ ᱚᱠᱛᱚ ᱦᱚᱸ ᱦᱩᱭ ᱦᱮᱡᱱᱟ
ᱚ, ᱦᱮᱸ ᱴᱷᱤᱠ ᱜᱮᱭᱟ ᱟᱨ ᱯᱚᱨᱮᱞᱟᱝ ᱛᱮᱞᱟᱝ ᱨᱚᱯᱚᱲᱟ ᱦᱟᱸᱜ
ᱦᱮᱸ ᱦᱮᱸ ᱯᱚᱨᱮᱛᱮ ᱟᱨᱚ ᱨᱚᱯᱚᱲ ᱦᱩᱭᱩᱜ-ᱟ ᱦᱟᱸᱜ, ᱴᱷᱤᱠ ᱜᱮᱭᱟ ᱛᱟᱦᱞᱮ ᱢᱟ᱾
ᱦᱮᱸ ᱴᱷᱤᱠᱜᱮᱭᱟ, ᱡᱚᱦᱟᱨ ᱜᱮ
ᱦᱮᱸ